ᱦᱮᱸ
ᱨᱚᱲ ᱟᱸᱡᱚᱢᱚᱜ ᱠᱟᱱ
ᱦᱮᱸ ᱨᱚᱲ ᱟᱹᱰᱤ ᱨᱤᱞᱟᱹᱢᱟᱞᱟ ᱥᱟᱺᱦᱤᱡ ᱜᱮᱞᱤᱧ ᱟᱸᱡᱚᱢ ᱧᱟᱢᱮᱫ ᱛᱟᱹᱵᱤᱱᱟ ᱟᱨ ᱟᱹᱞᱤᱧᱟᱜ ᱨᱚᱲ ᱵᱮ ᱟᱸᱚᱢ ᱧᱟᱢ ᱮᱫᱟ
ᱦᱮᱸ ᱟᱵᱤᱱᱟᱜ ᱦᱚᱸ ᱵᱷᱟᱜᱤ ᱜᱮ ᱟᱸᱡᱚᱢᱚᱜ ᱵᱷᱟᱜᱤ ᱜᱮ ᱟᱸᱡᱚᱢ ᱧᱟᱢᱚᱜ ᱠᱟᱱᱟ ᱠᱮᱫᱟᱵᱤᱱ ᱥᱟᱨᱤᱵᱤᱱ ᱡᱚᱢ ᱵᱟᱲᱟᱭᱟ ᱱᱤᱛᱚᱜ ᱢᱟᱡᱟᱱ ᱢᱟᱡᱟᱱ ᱵᱮᱲᱟ ᱨᱮᱱᱟᱜ
ᱦᱳᱭ ᱱᱤᱛᱚᱜ ᱫᱚ ᱱᱟᱜ ᱠᱷᱟᱱ ᱢᱟᱡᱟᱱ ᱵᱮᱲᱟᱱᱟᱜ ᱫᱚ ᱚᱱᱠᱟ ᱯᱟᱭᱨᱟ ᱵᱟᱲᱟᱛᱮᱫ ᱡᱚᱢ ᱵᱟᱲᱟ ᱠᱟᱛᱮᱮᱫ ᱜᱮᱞᱤᱧ ᱫᱩᱲᱩᱵ ᱵᱟᱲᱟ ᱟᱠᱟᱱᱟ
ᱟᱪᱪᱷᱟ
ᱟᱹᱵᱤᱱ ᱜᱮ ᱪᱮᱫ ᱞᱮᱠᱟ ᱡᱚᱢ ᱵᱟᱲᱟ ᱠᱮᱫᱮᱜᱼᱟ ᱵᱤᱱ ᱥᱮ
ᱟᱹᱞᱤᱧ ᱫᱚ ᱢᱟᱡᱟᱱ ᱵᱮᱲᱟ ᱨᱮᱫᱚ ᱦᱟᱸᱜ ᱟᱣᱞᱤᱧ ᱡᱚᱢ ᱵᱟᱲᱟᱭᱟ ᱵᱟᱞᱤᱧ ᱡᱚᱢ ᱠᱟᱫᱟ ᱡᱟᱦᱟᱸ ᱮᱱᱟ ᱞᱮ ᱡᱚᱢ ᱦᱳᱭ ᱠᱟᱱᱟ ᱚᱱᱟᱜᱮ ᱵᱩᱲᱩᱵ ᱵᱟᱲᱟ ᱦᱩᱭ ᱠᱟᱱᱟ ᱯᱚᱨᱮᱛᱮ ᱡᱚᱢ ᱦᱩᱭᱩᱜᱼᱟ ᱦᱟᱸᱜ ᱦᱮᱸ
ᱟᱪᱪᱷᱟ ᱟᱪᱪᱷᱟ ᱛᱟᱦᱚᱞᱮ ᱚᱱᱠᱟ ᱥᱮᱛᱟᱜ ᱵᱮᱲᱟ ᱫᱚ ᱪᱮᱫ ᱵᱤᱱ ᱡᱚᱢ ᱞᱮᱫ ᱛᱮ ᱚᱱᱠᱟ ᱫᱟᱠᱟ ᱜᱮ
ᱩᱸ ᱥᱮᱛᱟᱜ ᱵᱮᱲᱟ ᱫᱚ ᱥᱮᱛᱟᱜ ᱵᱮᱲᱟ ᱫᱚ ᱫᱟᱠᱟ ᱫᱟᱠᱟ ᱜᱮᱞᱤᱧ ᱡᱚᱢ ᱟᱠᱟᱫᱟ
ᱚ ᱟᱪᱪᱷᱟ